ᱦᱮᱞᱳ ᱦᱮᱸ ᱟᱸᱡᱚᱢ ᱧᱟᱢᱚᱜ ᱠᱟᱱᱟ ᱛᱚ ᱦᱮᱸ ᱴᱷᱤᱠ ᱜᱮᱭᱟ ᱛᱟᱦᱚᱞᱮ ᱾
ᱪᱮᱫ ᱠᱚ ᱪᱤᱠᱟᱹᱭ ᱛᱟᱢᱟ?
ᱦᱮᱸ ᱱᱤᱛᱚᱜ ᱫᱚ ᱚᱲᱟᱜ ᱨᱮᱜᱮ ᱦᱤᱱᱟᱹᱧᱟ ᱡᱚᱢ ᱠᱟᱛᱮᱫ ᱱᱤᱛᱚᱜᱮ ᱠᱟᱹᱴᱤᱡ ᱜᱤᱛᱤᱡ ᱠᱟᱱᱟᱹᱧ ᱾
ᱟᱪᱪᱷᱟ ᱛᱟᱦᱚᱞᱮ ᱪᱮᱫ ᱠᱚ ᱩᱛᱩ ᱵᱟᱲᱟ ᱦᱩᱭ ᱟᱠᱟᱱᱟ?
ᱩᱛᱩ ᱫᱚ ᱟᱞᱩ ᱟᱨ ᱩᱪᱷᱟᱹ ᱡᱟᱦᱟᱸ ᱠᱟᱨᱮᱞᱟ ᱠᱚ ᱢᱮᱛᱟᱜ ᱜᱮᱭᱟ ᱚᱱᱟᱜᱮ ᱩᱛᱩ ᱦᱩᱭ ᱮᱱᱟ᱾
ᱟᱪᱪᱷᱟ ᱾ ᱛᱚᱵᱮ ᱜᱚᱝᱠᱮ ᱟᱯᱮ ᱥᱮᱫ ᱫᱚ ᱚᱠᱟ ᱞᱮᱠᱟ ᱫᱟᱜ ᱡᱟᱹᱯᱩ ᱢᱮᱱᱟᱜ-ᱟ?
ᱦᱮᱸ ᱫᱟᱜ ᱡᱟᱹᱯᱩᱫ ᱫᱚ ᱥᱮᱛᱟᱜ ᱠᱷᱚᱡᱽ ᱜᱮ ᱫᱟᱜ ᱮᱫᱟᱭ ᱛᱟᱦᱮᱧ ᱫᱚ ᱾
ᱟᱪᱪᱷᱟ ᱾
ᱟᱫᱚ ᱱᱤᱛᱚᱜ ᱫᱚ ᱠᱟᱴᱤᱡ ᱮ ᱛᱷᱟᱢ ᱠᱟᱜ- ᱟᱭ ᱱᱤᱛᱚᱜ ᱛᱚ ᱥᱩᱨᱩ ᱟᱭ ᱾
ᱚ᱾
ᱚ ᱛᱟᱦᱞᱮ ᱠᱟᱹᱢᱤ ᱠᱚᱫᱚ ᱪᱤᱜᱠᱟᱹ ᱦᱩᱭᱩᱜ ᱠᱟᱱᱟ ᱟᱢᱟᱜ ᱫᱚ?
ᱦᱮᱸ ᱠᱟᱹᱢᱤ ᱠᱚᱦᱚᱸ ᱴᱷᱤᱠ ᱴᱷᱟᱠ ᱦᱩᱭᱩᱜ ᱠᱟᱱᱟ ᱜᱚᱝᱠᱮ ᱟᱫᱚ ᱫᱟᱜ ᱡᱟᱹᱯᱩᱫ ᱨᱮ ᱪᱮᱫ ᱞᱤᱧ ᱞᱟᱹᱭᱟ ᱟᱫᱚ᱾
ᱚ᱾
ᱟᱹᱰᱤ ᱮᱴᱠᱚᱬᱮ ᱦᱩᱭᱩᱜ ᱠᱟᱱᱟ ᱵᱟᱝ ᱡᱟ ᱡᱟᱹᱯᱩᱫ ᱫᱟᱭ ᱛᱚ ᱮᱵᱟᱨ ᱚᱠᱟ ᱥᱮᱫ ᱦᱚ ᱪᱟᱞᱟᱣ ᱵᱟᱝ ᱜᱟᱱᱚᱜ ᱠᱟᱱᱟ ᱴᱚᱯ ᱠᱚᱨᱮ ᱵᱩᱡ ᱫᱟᱵᱤᱱ ᱾
ᱦᱚᱸ
ᱟᱫᱚ ᱤᱧᱫᱩᱧ ᱢᱮᱱᱫᱟ ᱡᱮ ᱟᱸ ᱠᱤᱪᱷᱩ ᱵᱮᱵ ᱥᱟ ᱫᱤᱭᱮ ᱱᱟᱜ ᱟᱭᱰᱤᱭᱟ ᱮᱢ ᱫᱟᱲᱤᱭᱱᱟᱢ ᱥᱮ ᱡᱩᱠᱛᱤ ᱡᱮᱢᱚᱱ ᱥᱚᱵᱽᱡᱤ ᱠᱚ ᱚᱱᱟ ᱵᱟᱫᱽ ᱫᱤᱭᱮ ᱚᱱᱮ ᱤᱭᱟᱹ ᱵᱤᱡᱽᱱᱮᱥ ᱛᱟ ᱢᱟᱱᱮ ᱞᱳᱦᱟᱥ ᱞᱳᱦᱟ ᱨᱮᱱᱟᱜ ᱦᱟᱱᱟ ᱱᱟᱣᱟ ᱠᱚ ᱵᱮᱱᱟᱣ ᱜᱮᱭᱟ ᱫᱚ ᱚᱝᱠᱟᱱᱟᱜ ᱢᱮᱜᱴᱟᱝ
ᱦᱮᱸ ᱜᱚᱝᱠᱮ ᱪᱮᱫᱟᱜ ᱵᱟᱝ, ᱚᱵᱚᱥᱥᱳᱭ ᱪᱮᱫᱟᱜ ᱵᱟᱝ᱾
ᱦᱮᱸ ᱦᱮᱸ ᱚᱝᱠᱟᱱᱟᱜ ᱚᱝᱠᱟ
ᱴᱮ ᱦᱟᱱᱮᱢ ᱤᱭᱟᱹ ᱡᱩᱫᱤ ᱵᱤᱱ ᱢᱮᱱᱮᱜ ᱠᱷᱟᱱ ᱡᱮ ᱢᱮᱬᱦᱮᱫ ᱠᱚᱨᱮᱱᱟᱜ ᱢᱤᱫᱴᱟᱝ ᱡᱩᱫᱤᱢ ᱠᱷᱩᱞᱟᱹᱣ ᱠᱷᱟᱱ ᱷᱳᱭ ᱥᱮ, ᱦᱳᱭᱛᱚ ᱟᱵᱮᱱ ᱦᱚᱭᱛᱚ ᱢᱤᱫᱴᱟᱝ ᱠᱮᱨᱮᱪ ᱦᱚᱸ ᱵᱤᱱ ᱠᱷᱩᱞᱟᱹᱣ ᱫᱟᱲᱮᱜᱼᱟ, ᱢᱤᱫᱴᱟᱝ ᱞᱮᱫ ᱡᱟᱦᱟᱸ ᱠᱚ ᱢᱮᱱᱮᱫᱟ ᱦᱳᱭᱥᱮ ᱚᱱᱟ ᱞᱮ ᱠᱷᱩᱞᱟᱹ ᱫᱟᱲᱮᱜᱼᱟ ᱪᱮᱫᱟᱜ ᱥᱮ ᱚᱱᱟ ᱞᱮᱫ ᱨᱮᱫᱚ ᱥᱟᱱᱟᱢᱟᱜ ᱜᱮ ᱫᱚᱢᱮ ᱠᱚ ᱵᱮᱱᱟᱣ ᱠᱮᱭᱟ ᱡᱮᱢᱚᱱ ᱠᱤ ᱦᱟᱱᱮ ᱚ ᱢᱮᱨᱮᱫ ᱨᱮᱱᱟᱜ ᱫᱚᱨᱡᱟ ᱠᱚ, ᱡᱟᱱᱞᱟ ᱠᱚ ᱦᱳᱭ ᱥᱮ ᱾
ᱵᱟᱝ ᱞᱮᱫ ᱫᱚ ᱵᱟᱧ ᱵᱩᱡᱷᱟᱹᱣ ᱠᱮᱜᱼᱟ ᱛᱚ, ᱪᱮᱜ ᱠᱟᱱᱟ ᱚᱱᱟ ᱫᱚ?
ᱞᱮᱫ ᱢᱮᱱᱛᱮ ᱫᱚ ᱡᱟᱦᱟᱸ ᱨᱮ ᱦᱟᱱᱮ ᱢᱮᱨᱦᱮᱫ ᱠᱚᱨᱮᱱᱟᱜ ᱡᱟᱦᱟᱸ ᱠᱚ ᱵᱮᱱᱟᱣᱟ ᱢᱮᱜᱴᱟᱝ ᱦᱟᱛᱮᱨ ᱠᱟᱡᱽ ᱞᱮᱠᱟ, ᱵᱩᱡᱽ ᱥᱮ?
ᱚ ᱢᱟᱱᱮ ᱠᱷᱟᱸᱪᱟ ᱞᱮᱠᱟ?
ᱡᱮᱢᱚᱱ ᱦᱟᱱᱮ ᱠᱟᱴ ᱨᱮᱱᱟᱜ ᱡᱮᱢᱚᱱ ᱪᱟᱹᱭᱠᱤ ᱠᱚ ᱧᱟᱢᱚᱜ ᱜᱮᱭᱟ, ᱠᱷᱟᱴ ᱠᱚ ᱦᱳᱭᱥᱮ ᱛᱟᱨᱯᱚᱨ ᱡᱟᱱᱞᱟ ᱫᱚᱨᱡᱟ ᱢᱮᱬᱦᱮᱛ ᱠᱚᱨᱮ ᱠᱚ ᱵᱮᱱᱟᱣᱟ ᱾ ᱵᱩᱡᱽ ᱫᱟᱵᱤᱱ? ᱟᱫᱚ ᱦᱩᱰᱤᱧ ᱦᱩᱰᱤᱧ ᱠᱷᱚᱱ ᱫᱚ ᱟᱵᱤᱱ ᱦᱚᱸ ᱚᱱᱟ ᱵᱤᱱ ᱮᱛᱚᱦᱚᱵ ᱫᱟᱲᱮᱜᱼᱟ, ᱵᱟᱝ ᱫᱚ ᱵᱟᱝ ᱦᱩᱭ ᱚᱱᱟ ᱨᱮᱦᱚᱸ ᱟᱰᱤ ᱜᱟᱱ ᱜᱮ ᱛᱟᱢᱟᱱᱮ ᱞᱟᱵᱽ ᱠᱚᱫᱚ ᱢᱮᱱᱟᱜᱼᱟ᱾ ᱵᱩᱡᱽ ᱫᱟᱵᱤᱱ? ᱦᱳᱭ, ᱟᱫᱚ ᱡᱩᱫᱤ ᱵᱤᱱ ᱢᱮᱱᱮᱜ ᱠᱷᱟᱱ ᱪᱟᱣ ᱚᱱᱟ ᱞᱮᱫ ᱡᱩᱫᱤ ᱵᱤᱱ ᱠᱷᱩᱞᱟᱹᱣ ᱠᱷᱟᱱ ᱟᱰᱤ ᱱᱟᱯᱟᱭᱚᱜᱼᱟ, ᱵᱩᱡ ᱫᱟᱵᱤᱱ? ᱛᱚ ᱞᱮ ᱡᱟᱦᱟᱸᱭ ᱠᱚ ᱡᱩᱫᱤ ᱠᱚ ᱦᱟᱱᱮ ᱢᱟᱨᱟᱝ ᱢᱟᱨᱟᱝ ᱡᱚᱠᱷᱚᱱ ᱵᱤᱞᱰᱤᱝ ᱠᱚ ᱵᱮᱱᱟᱣ ᱦᱩᱭ ᱜᱮᱭᱟ ᱥᱮ᱾ ᱛᱟᱯᱚᱨᱮ ᱞᱳᱦᱟ ᱠᱚ ᱛᱟ ᱢᱟᱱᱮ ᱠᱟᱴᱤᱝ ᱱᱟᱜ ᱢᱤᱫᱴᱟᱝ ᱵᱮᱯᱟᱨ ᱢᱮᱱᱟᱜᱼᱟ ᱵᱩᱡ ᱛᱚᱯᱚᱨᱮ ᱚᱱᱟ ᱵᱮᱱᱟᱣᱫᱟ ᱥᱟᱱᱟᱢ ᱥᱟᱱᱟᱢ ᱦᱚᱲ ᱜᱮ ᱱᱤᱛᱚᱜ᱾ ᱦᱩᱰᱤᱝ ᱦᱩᱰᱤᱝ ᱢᱟᱲᱟᱝ ᱡᱟᱜᱮ ᱦᱳᱭ ᱥᱮ, ᱚᱱᱟ ᱠᱚᱨᱮ ᱜᱮ ᱟᱵᱟᱨ ᱨᱚᱦᱟ ᱠᱚᱨᱮᱱᱟᱜ ᱦᱟᱱᱮ ᱡᱟᱞᱱᱟ ᱠᱚᱠᱚ ᱞᱟᱜᱟᱣ ᱫᱟ ᱚᱠᱚᱭ ᱪᱚ ᱟᱵᱟ ᱠᱚ ᱞᱟᱜᱟᱣᱫᱟ, ᱛᱟᱯᱚᱨᱮ ᱟᱱᱮ ᱜᱤᱨᱤᱞ ᱠᱚ ᱵᱩᱡᱷ ᱫᱟ ᱵᱤᱱ᱾
ᱦᱮᱸ ᱦᱮᱸ ᱦᱮᱸ᱾
ᱟᱹᱰᱤ ᱜᱟᱱ ᱛᱟᱞᱮ ᱴᱟᱠᱟ ᱠᱚᱫᱚ ᱧᱟᱢᱚᱜ ᱜᱮᱭᱟ ᱵᱟᱝ ᱫᱚ ᱵᱟᱝ᱾
ᱚ
ᱩᱱᱫᱚ ᱚᱱᱟ ᱪᱷᱟᱲᱟ ᱦᱚᱸ ᱮᱸ ᱞᱮᱫ ᱠᱚᱨᱮ ᱚᱱᱮ ᱡᱟᱦᱟᱸ ᱠᱚ ᱜᱟᱹᱰᱤ ᱠᱚᱵᱤᱱ ᱞᱚᱲᱤ ᱠᱚ ᱡᱟᱦᱟᱸ ᱠᱚ ᱵᱟᱠᱚ ᱪᱚᱞᱩᱭᱟ ᱟᱫᱚ ᱚᱱᱟ ᱡᱚᱠᱷᱚᱱ ᱠᱚ ᱪᱟᱹᱞᱩᱭᱟ ᱥᱮ ᱚᱱᱟ ᱴᱚᱞᱤ ᱠᱚ ᱛᱟᱦᱮᱱ ᱜᱮᱫᱚ
ᱚ
ᱚᱱᱟ ᱠᱚᱠᱚ ᱵᱮᱱᱟᱣ ᱨᱮᱦᱟ ᱚᱱᱟ ᱢᱤᱫᱴᱟᱝ ᱚᱱᱟ ᱢᱤᱫᱴᱟᱝ ᱞᱮᱞ-ᱞᱮᱞ ᱞᱮᱫ ᱜᱮ ᱠᱟᱱᱟ ᱦᱳᱭᱥᱮ᱾ ᱟᱫᱚ ᱚᱱᱟ ᱠᱚᱦᱚᱸ ᱟᱹᱵᱤᱱ ᱦᱚᱭᱛᱳ ᱚᱠᱟ ᱜᱟᱹᱰᱮ ᱱᱟᱞ ᱛᱟᱢᱟᱱᱮ ᱞᱚᱲᱤ ᱠᱚ ᱛᱟᱢᱟᱱᱮ ᱞᱚᱲᱤᱱᱟᱜ ᱮᱸ ᱴᱚᱞᱤ ᱠᱚ ᱠᱷᱟᱲᱟᱯ ᱟᱠᱟᱱᱟ ᱥᱮ ᱴᱩᱠᱟᱹᱣᱟ ᱠᱟᱱᱟ ᱵᱩᱡ ᱫᱟᱵᱤᱱ ᱛᱚ᱾
ᱦᱮᱸ ᱦᱮᱸ᱾
ᱴᱚᱞᱤ ᱚᱱᱟ ᱠᱚᱨᱮ ᱦᱚᱸ ᱟᱢᱫᱟ ᱛᱟᱢᱟᱱᱮ ᱯᱚᱭᱥᱟ ᱠᱚᱫᱚ ᱧᱟᱢᱚᱜ ᱜᱮᱭᱟ᱾ ᱵᱩᱡᱽ ᱫᱟᱵᱤᱱ ᱛᱚ, ᱦᱳᱭ᱾
ᱟᱫᱚ ᱚᱱᱟ ᱫᱚ ᱵᱩᱡᱷᱽ ᱵᱤᱱ ᱟᱫᱚ ᱡᱟᱦᱟᱸ ᱠᱚᱱᱴᱟᱠᱴ ᱠᱚ ᱨᱚᱯᱚᱲ ᱠᱚᱼᱼ ᱪᱤᱠᱟᱹᱜ ᱠᱟᱛᱮ ᱫᱚᱦᱚᱭ ᱦᱩᱭᱩᱜᱼᱟ, ᱪᱤᱠᱟᱹ ᱞᱮᱠᱟᱛᱮᱼᱼ ᱛᱟᱨ ᱢᱟᱱᱮ ᱠᱟᱹᱢᱤ ᱦᱚᱲ ᱠᱚᱧ ᱡᱩᱜᱟᱲ ᱠᱚᱣᱟ, ᱚᱱᱟ ᱠᱚ ᱠᱟᱹᱴᱤᱡ ᱵᱩᱡᱷᱟᱹᱣ ᱧᱟᱢᱚᱜ ᱠᱟᱱᱟ ᱛᱟᱦᱞᱮ ᱚᱱᱟ ᱫᱚᱼᱼ ᱵᱟᱝ ᱞᱟᱹᱠᱛᱤ ᱵᱚᱞᱛᱮ ᱟᱹᱰᱤ ᱠᱷᱚᱨᱪᱟᱜᱼᱟ ᱢᱚᱱᱮᱭ ᱫᱤᱧ ᱟᱫᱚ ᱡᱟᱦᱟᱸ ᱤᱧᱟᱹᱜ ᱢᱤᱫᱴᱟᱝ ᱟᱨᱦᱚᱸ ᱢᱤᱫᱴᱟᱝ ᱡᱩᱠᱛᱤ ᱦᱤᱡᱩᱜ ᱠᱟᱱᱟ ᱫᱤᱱ ᱵᱚᱦᱚᱜ ᱨᱮ᱾ ᱞᱟᱹᱭ ᱫᱟᱹᱧ ᱡᱟᱦᱟᱸ ᱠᱟᱯᱚᱲ ᱠᱚ ᱵᱮᱱᱟᱹ ᱜᱮᱭᱟ ᱟᱫᱚ ᱡᱮᱢᱚᱱ ᱦᱚᱨᱚᱜ ᱵᱟᱸᱫᱮ
ᱚᱱᱠᱟᱱᱟᱜ ᱫᱚᱠᱟᱱ ᱫᱚ ᱪᱤᱠᱟ ᱠᱷᱩᱞᱟᱹᱣ ᱞᱮᱠᱷᱟᱡ ᱴᱷᱤᱠᱚᱜᱼᱟ?
ᱟᱫᱚ ᱜᱚᱢᱠᱮ ᱱᱚᱜᱼᱚᱭ ᱡᱮ ᱟᱵᱤᱱ ᱵᱤᱱ ᱢᱚᱱᱮᱭ ᱫᱟ ᱛᱟᱦᱮ ᱡᱮ ᱯᱮ ᱠᱚ ᱵᱮᱱᱟᱣ ᱜᱚᱫᱚᱜ-ᱟ᱾ ᱦᱮᱸᱥᱮ ᱟᱫᱚ ᱡᱟᱦᱟᱸ ᱠᱚ ᱢᱮᱱᱫᱟ ᱢᱟᱨᱠᱮᱴ ᱨᱮ ᱚᱱᱟ ᱨᱮᱱᱟᱜ ᱡᱟᱦᱟᱸ ᱠᱚᱢᱯᱤᱴᱤᱥᱚᱱ ᱦᱳᱭ ᱟᱥᱮ᱾
ᱦᱟ ᱦᱟ᱾
ᱚ᱾
ᱟᱫᱚ ᱤᱧ ᱫᱚ ᱜᱚᱴᱟᱜᱤᱧ ᱪᱟᱞᱟᱜ-ᱟ ᱱᱚᱝᱠᱟᱱᱟᱜ ᱫᱚᱠᱟᱱ ᱫᱚ ᱜᱚᱴᱟ ᱜᱮᱵᱤᱱ ᱧᱮᱞ ᱧᱟᱢᱟ ᱦᱳᱭ ᱥᱮ᱾
ᱦᱮᱸ᱾
ᱚᱨ ᱧᱟᱢᱟ ᱟᱫᱚᱼᱼ ᱮᱸ ᱡᱟᱦᱟᱸ ᱜᱮ ᱟᱫᱚ ᱚᱱᱠᱟ ᱵᱤᱱ ᱠᱷᱩᱞᱟᱹᱣ ᱠᱷᱟᱱᱟᱜ ᱟᱫᱚ, ᱯᱳᱭᱞᱳ ᱯᱳᱭᱞᱳ ᱦᱳᱭᱛᱳ ᱟᱹᱰᱤ ᱜᱟᱱ ᱠᱟᱹᱣᱰᱤ ᱠᱚ ᱮᱢ ᱠᱟᱛᱮᱜ ᱵᱤᱱᱼᱼ ᱠᱷᱩᱞᱟᱹᱣ ᱠᱮᱫᱟ ᱢᱮᱱᱠᱷᱟᱱ ᱟᱫᱚᱼᱼ ᱮᱸ ᱯᱳᱭᱞᱳ ᱯᱳᱭᱞᱳ ᱛᱮ ᱩᱱᱟᱹᱜ ᱫᱚ ᱦᱳᱭᱛᱳ ᱞᱟᱵᱷ ᱫᱚ ᱵᱟᱵᱤᱱ ᱞᱟᱵᱷ ᱫᱟᱲᱮᱭᱟᱜ ᱠᱷᱟᱱ ᱢᱮᱱᱠᱷᱟᱱᱼᱼ ᱦᱳᱭ ᱛᱚ ᱟᱵᱤᱱ ᱞᱮᱠᱤᱱ ᱚᱱᱮ ᱡᱮ ᱯᱳᱭᱞᱳ ᱠᱷᱚᱱ ᱡᱮ ᱞᱟᱵᱷ ᱟᱵᱮᱱ ᱚᱱᱠᱟ ᱫᱚ ᱵᱟᱝ ᱦᱩᱭᱩᱜᱼᱟ ᱵᱩᱡᱷ ᱫᱟᱹᱵᱤᱱ᱾
ᱚ ᱵᱟ ᱤᱧᱤᱧ ᱢᱮᱱᱫᱟ ᱚᱠᱟᱴᱟᱜ ᱵᱮᱵᱥᱟ ᱡᱟᱦᱟᱸ ᱫᱚᱼᱼ ᱠᱚᱢ ᱠᱷᱚᱨᱚᱪ ᱛᱮ ᱮᱛᱚᱦᱚᱵ ᱜᱟᱱᱚᱜᱼᱟ, ᱚᱱᱠᱟᱱᱟᱜ ᱠᱤᱪᱷᱩ ᱦᱮᱱᱟᱜᱼᱟ?
ᱦᱮᱸ ᱢᱮᱱᱟᱜ-ᱟ ᱪᱮᱫᱟ ᱵᱚᱱ ᱚᱵᱚᱥᱚᱭ ᱟᱵᱤᱱ ᱡᱩᱫᱤ ᱵᱤᱱ ᱢᱚᱱᱮᱢᱟ ᱦᱟᱱᱮ ᱠᱚ ᱢᱮᱱ ᱜᱮᱭᱟ ᱡᱟᱦᱟᱸᱱᱮᱼᱼ ᱢᱩᱥᱞᱟ ᱯᱤᱥᱟᱹᱣ ᱫᱚᱠᱟᱱ ᱠᱚ ᱵᱤᱱ ᱟᱡᱚᱢ ᱠᱟᱫᱟ ᱛᱚ?
ᱦᱮᱸ ᱦᱮᱸ ᱦᱮᱸ ᱦᱮᱸ᱾
ᱛᱚ ᱚᱱᱠᱟᱱᱟᱜ ᱫᱚᱠᱟᱱ ᱡᱩᱫᱤ ᱵᱤᱱ ᱠᱷᱩᱞᱟᱹᱣᱢᱟ ᱪᱮᱫᱟᱜ ᱞᱮᱵᱤᱱ ᱥᱮ, ᱚᱱᱟ ᱠᱚ ᱚᱱᱠᱟᱱᱟᱜ ᱫᱚᱠᱟᱱ ᱠᱚ ᱵᱟᱝ ᱚᱱᱟᱼᱼ ᱢᱟᱨᱠᱮᱴ ᱨᱮ ᱡᱟᱦᱟᱸ ᱠᱚ ᱠᱚᱢᱯᱤᱴᱤᱥᱚᱱ ᱠᱚᱢᱯᱤᱴᱤᱥᱚᱱ ᱢᱮᱱᱟᱜ ᱫᱚ ᱚᱱᱟ ᱫᱚ ᱟᱹᱰᱤ ᱠᱚᱢ ᱜᱮᱭᱟ ᱵᱩᱡᱽ ᱫᱟ ᱵᱤᱱ᱾
ᱚ ᱦᱮᱸ ᱟᱨ ᱱᱤᱛᱚᱜ ᱫᱚᱼᱼ ᱱᱤᱛᱚᱜ ᱡᱟᱦᱟᱸ ᱧᱮᱞᱚᱜ ᱱᱮᱛᱟᱨ ᱡᱟᱸᱦᱟᱸ ᱧᱮᱞᱚᱜ ᱠᱟᱱᱟ ᱯᱮᱠᱮᱴ ᱨᱮᱱᱟᱜ ᱢᱚᱥᱞᱟ ᱠᱚᱼᱼ ᱤᱭᱟᱹ ᱟᱠᱷᱨᱤᱧ ᱫᱟ ᱢᱟᱨᱠᱮᱴᱼᱼ ᱠᱚᱨᱮ ᱟᱫᱚ ᱚᱱᱟ ᱫᱚ ᱡᱷᱚᱛᱚ ᱵᱷᱮᱡᱟᱞ ᱜᱮ ᱡᱟᱹᱥᱛᱤ ᱦᱮᱱᱟᱜᱼᱟ ᱾ ᱟᱥᱚᱞ ᱟᱥᱚᱞ ᱡᱤᱱᱤᱥ ᱫᱚ ᱵᱟᱹᱱᱩᱜᱼᱟ ᱾ ᱟᱫᱚ ᱟᱢ ᱡᱮ ᱞᱟᱹᱭ ᱠᱮᱜᱼᱟ ᱢᱚᱥᱞᱟ ᱨᱮᱱᱟᱜᱼᱼ ᱡᱩᱫᱤ ᱮᱛᱚᱦᱚᱵ ᱞᱮᱠᱟᱜᱮ ᱵᱷᱟᱜᱮ ᱠᱟᱛᱷᱟ ᱜᱮᱢ ᱞᱟᱹᱭ ᱠᱮᱜᱼᱟ ᱟᱢ ᱦᱚᱸ᱾
ᱦᱳᱭ ᱦᱳᱭ ᱦᱳᱭ ᱟᱫᱚ ᱜᱟᱢᱠᱮ ᱚᱱᱟ ᱫᱚᱼᱼ ᱞᱟᱹᱭ ᱯᱮᱥᱮᱫ ᱡᱟᱦᱟᱸ ᱜᱮ ᱚᱱᱮ ᱡᱟᱦᱟ ᱯᱤᱯᱟᱹ ᱚᱱᱟ ᱤᱭᱟᱹ ᱠᱚ ᱛᱟᱦᱮᱱ ᱫᱚ ᱢᱮᱥᱤᱱ ᱠᱚ ᱛᱟᱦᱮᱱ ᱫᱚ ᱦᱳᱭᱥᱮ ᱾ ᱚᱱᱟ ᱠᱤᱨᱤᱧ ᱨᱮᱜᱮ ᱡᱟᱦᱟᱸ ᱟᱵᱤᱱᱤᱜ ᱠᱟᱹᱣᱰᱤ ᱞᱟᱜᱟᱜ ᱛᱟᱵᱤᱱᱟ ᱵᱩᱡᱽ ᱫᱟ ᱵᱤᱱ ᱾ ᱟᱨ ᱢᱚᱥᱞᱟ ᱥᱟᱶᱛᱮ ᱟᱹᱵᱤᱱ ᱡᱩᱫᱤ ᱪᱟᱣᱞᱮ ᱠᱚᱵᱤᱱ ᱯᱤᱥᱟᱹᱣ ᱚᱱᱟ ᱥᱟᱶᱛᱮ ᱚᱱᱮ ᱜᱚᱢ ᱠᱚ ᱜᱩᱦᱩᱢ ᱠᱚ ᱦᱳᱭᱥᱮ ᱾
ᱟ ᱦᱟᱸ᱾
ᱚᱱᱟ ᱠᱚ ᱛᱟᱨᱯᱚᱨᱮ ᱥᱩᱱᱩᱢ ᱠᱚᱦᱚᱸ ᱵᱤᱱ ᱡᱩᱫᱤ ᱵᱤᱱ ᱫᱟᱨᱮᱜ ᱢᱟ, ᱚᱱᱠᱟᱱᱟᱜ ᱛᱟᱨ ᱢᱟᱱᱮ ᱯᱤᱭᱟ ᱯᱩᱱᱭᱟᱹ ᱢᱮᱥᱤᱱ ᱡᱩᱫᱤ ᱵᱤᱱ ᱦᱟᱛᱟᱣ ᱫᱟᱲᱮᱭᱟᱜ ᱠᱷᱟᱱᱼᱼ ᱛᱚ ᱟᱵᱤᱱ ᱫᱚ ᱟᱫᱚ ᱡᱤᱭᱚᱱ ᱵᱷᱚᱨ ᱟᱫᱚ ᱧᱮᱞ ᱵᱟᱭ ᱦᱩᱭᱩᱜ ᱛᱟᱵᱤᱱᱟ ᱵᱩᱡᱽ ᱫᱟᱵᱤᱱ ᱾
ᱚᱻ
ᱦᱳᱭ ᱚᱱᱟ ᱫᱚ ᱪᱮᱫ ᱞᱟᱹᱭ ᱵᱮᱱ ᱥᱮ ᱚᱱᱟ ᱫᱚ ᱠᱷᱚᱛᱤ ᱢᱮᱱᱛᱮ ᱫᱚ ᱚᱱᱠᱟᱱᱟᱜ ᱠᱳᱱᱳ ᱡᱤᱱᱤᱥ ᱵᱟᱪᱩᱜᱼᱟ ᱚᱰᱮ ᱫᱚ ᱵᱩᱡᱽ ᱫᱟ ᱵᱤᱱ ᱛᱚ᱾ ᱟᱵᱤᱱᱟᱜ ᱛᱚ ᱟᱫᱚ ᱢᱟᱥ ᱨᱮᱛᱚ ᱪᱟᱸᱫᱳ ᱨᱮ ᱪᱟᱸᱫᱳ ᱯᱤᱪᱷᱩ ᱛᱚ ᱛᱟᱨᱢᱟᱱᱮ ᱠᱟᱨᱮᱱᱴ ᱵᱤᱞ ᱦᱚᱸᱛᱚ ᱮᱢ ᱦᱳᱭᱳᱜ ᱛᱟᱵᱤᱱᱟ᱾ ᱦᱳᱭᱥᱮ ᱟᱨ ᱚᱱᱟ ᱫᱚ ᱟᱫᱚ ᱮᱢ ᱠᱩᱲᱟᱹᱜ ᱛᱟᱵᱤᱱᱟ ᱥᱟᱶ ᱛᱮ ᱟᱵᱤᱱᱟ ᱡᱟᱦᱟᱸᱼᱼ ᱠᱷᱚᱨᱪᱟᱜ ᱠᱟᱱ ᱡᱟᱦᱟᱸ ᱚᱱᱮ ᱚᱸᱰᱮ ᱵᱤᱱ ᱠᱟᱹᱢᱤᱭᱮᱜ ᱫᱚ ᱚᱱᱟ ᱨᱮᱱᱟᱜ ᱟᱵᱤᱱᱟᱜ ᱨᱟᱠᱟ ᱫᱚ ᱨᱟᱠᱟᱫᱚᱜ ᱛᱟᱵᱤᱱᱟ᱾ ᱯᱨᱟᱭ ᱟᱵᱤᱱ ᱡᱩᱫᱤ ᱰᱮᱞᱤ ᱡᱩᱫᱤ ᱟᱸᱜ ᱢᱚᱬᱮ ᱛᱷᱮᱠᱮ ᱪᱷᱚ ᱦᱟᱡᱟᱨ ᱴᱟᱠᱟ ᱡᱩᱫᱤ ᱵᱤᱱ ᱠᱟᱢᱟᱣ ᱫᱟᱲᱮᱭᱟᱜ ᱠᱷᱟᱱ ᱱᱚᱰᱮ ᱚᱱᱟ ᱫᱚᱠᱟᱱ ᱠᱷᱚᱱ, ᱛᱚᱵᱮ ᱠᱷᱟᱱ ᱚᱱᱟ ᱟᱺᱜ ᱪᱟᱸᱫᱳ ᱨᱮ ᱯᱤᱪᱷᱩ ᱨᱮ ᱫᱚ ᱟᱹᱰᱤ ᱜᱟᱱ ᱴᱟᱠᱟ ᱦᱳᱭᱳᱜ ᱠᱟᱱᱟ ᱦᱮᱸᱥᱮ ᱾
ᱦᱚᱭ᱾
ᱦᱳᱭ᱾
ᱟᱫᱚ ᱱᱚᱝᱠᱟᱱᱟᱜ ᱜᱮ ᱠᱷᱩᱞᱟᱹᱣ ᱞᱮᱠᱷᱟᱡ ᱫᱚ ᱟᱹᱰᱤ ᱡᱩᱛᱳᱜᱼᱟ᱾
ᱦᱳᱭ ᱦᱳᱭ ᱪᱮᱫᱟᱜ ᱵᱟᱝ ᱾
ᱩᱸ ᱦᱩᱸ ᱟᱫᱚ ᱚᱱᱠᱟ ᱜᱮ ᱚᱲᱟᱜ ᱠᱚᱨᱮ ᱟᱹᱰᱤ ᱪᱟᱞᱟᱜ ᱠᱟᱱᱟ ᱛᱚ ᱮᱸ ᱯᱩᱭᱥᱟ ᱨᱮᱱᱟᱜ ᱟᱱᱟᱴ ᱠᱚ, ᱯᱩᱭᱥᱟᱹ ᱨᱮᱱᱟᱜ ᱟᱱᱟᱴ ᱠᱚ ᱫᱚ ᱟᱹᱰᱤ ᱡᱟᱹᱥᱛᱤ ᱜᱮ ᱫᱚᱨᱠᱟᱨᱚᱜ ᱠᱟᱱᱟ ᱾ ᱳᱲᱟᱜ ᱠᱚ ᱱᱟᱣᱟ ᱱᱟᱣᱟ ᱵᱮᱱᱟᱣ ᱦᱳᱭᱳᱜᱼᱟ ᱛᱚ ᱾ ᱟᱫᱚ ᱱᱮᱛᱟᱨ ᱫᱚ ᱫᱟᱢ ᱵᱟᱹᱲᱛᱤ ᱠᱟᱱᱟ ᱾ ᱤᱭᱟᱹ ᱨᱮᱱᱟᱜ ᱡᱷᱚᱛᱚ ᱡᱤᱱᱤᱥ ᱨᱮᱱᱟᱜ ᱜᱮ, ᱟᱢ ᱥᱩᱱᱩᱢ ᱵᱩᱞᱩᱝ ᱛᱷᱮ ᱤᱭᱟᱹ ᱡᱟᱦᱟᱸ ᱤᱴᱳ ᱠᱚ ᱩᱲᱟᱜ ᱚᱲᱟᱜ ᱵᱮᱱᱟᱣ ᱨᱮᱱᱟᱜ ᱡᱷᱚᱛᱚ ᱡᱤᱱᱤᱥ ᱯᱟᱛᱤ ᱠᱚ ᱾
ᱟᱪᱪᱷᱟ᱾
ᱦᱮᱸ ᱚᱱᱟ ᱨᱮᱦᱚᱸ ᱟᱹᱰᱤ ᱠᱷᱚᱨᱪᱟᱜ ᱠᱟᱱᱟ ᱾ ᱟᱫᱚ ᱪᱤᱠᱳᱛᱮ ᱯᱩᱭᱥᱟ ᱠᱚ ᱰᱚᱵᱚᱞ ᱜᱟᱱᱚᱜᱼᱟ, ᱥᱮ ᱟᱜ ᱚᱱᱟ ᱡᱟᱦᱟᱸ ᱯᱩᱭᱥᱟᱭᱮᱱᱟ ᱚᱲᱟᱜ ᱨᱮᱜᱮ ᱚᱱᱟᱜᱮ ᱪᱤᱠᱳᱛᱮ ᱠᱟᱢᱟᱣ ᱠᱟᱛᱮᱜ ᱟᱨ ᱦᱚᱸ ᱵᱟᱹᱲᱛᱤ ᱜᱟᱱᱚᱜᱼᱟ ᱚᱱᱟ ᱜᱮᱞᱤᱧ ᱵᱚᱦᱚᱰᱟᱜ ᱠᱟᱹᱴᱤᱡ ᱟᱹᱪᱩᱨᱚᱜ ᱠᱟᱱᱟ ᱾
ᱟᱪᱪᱷᱟ ᱟᱪᱪᱷᱟ ᱟᱪᱪᱷᱟ᱾
ᱴᱷᱤᱠᱟ ᱟᱵᱤᱱ ᱴᱷᱮᱡᱽ ᱨᱚᱯᱚᱨ ᱦᱩᱭ ᱮᱱᱟ ᱱᱚᱣᱟ ᱫᱚ ᱾
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱾ᱵᱟᱫᱫᱷᱚ ᱚᱱᱠᱟᱱᱟᱜ ᱦᱚᱸᱜ-ᱚᱭ ᱱᱤᱛᱳᱜ ᱥᱟᱱᱟᱢᱚᱜ ᱚᱲᱟᱜ ᱨᱮ ᱢᱮᱱᱟᱜ ᱛᱟᱠᱚᱣᱟ ᱾
ᱦᱮᱸ ᱦᱮᱸ ᱮᱠᱫᱚᱢ᱾ ᱟᱫᱚ ᱱᱮᱛᱟᱨ ᱢᱟ, ᱦᱮᱸ ᱱᱮᱛᱟᱨ ᱢᱟ ᱫᱚ ᱯᱩᱭᱥᱟ ᱫᱚ ᱚᱲᱟᱜ ᱨᱮ ᱫᱚᱦᱚ ᱞᱮᱠᱷᱟᱡ ᱫᱚ ᱩᱱᱟᱹᱜ ᱠᱟᱹᱢᱤ ᱨᱮ ᱵᱟᱝ ᱞᱟᱜᱟᱜ ᱠᱟᱱᱟ ᱾ ᱩᱲᱟᱜ ᱨᱮ ᱛᱟᱦᱮᱸ ᱞᱮᱠᱟᱡ ᱫᱚ ᱩᱲᱟᱜ ᱨᱮᱜᱮ ᱛᱟᱸᱦᱮᱱᱟ ᱟᱫᱚ ᱡᱟᱦᱟᱱᱟᱜ ᱠᱟᱹᱢᱤ ᱨᱮᱫᱚ ᱵᱟᱝ ᱞᱟᱜᱟᱜ ᱠᱟᱱᱟ ᱡᱟᱦᱟᱱᱟᱜ ᱡᱩᱫᱤ ᱠᱟᱹᱢᱤ ᱨᱮ ᱞᱟᱜᱟᱣ ᱞᱮᱠᱷᱟᱡ ᱡᱟᱦᱟᱸ ᱞᱮᱠᱟ ᱛᱮᱜᱮ? ᱡᱟᱦᱟᱸ ᱞᱮᱠᱟᱛᱮ ᱩᱯᱟᱹᱭ ᱫᱚ ᱜᱟᱱᱚᱜ-ᱟ ᱛᱚ᱾
ᱟᱫᱚ ᱱᱤᱛᱟᱨ ᱢᱟᱫᱚ ᱡᱟᱦᱟᱸ ᱦᱤᱥᱟᱹᱵ ᱠᱚᱫᱚ ᱮᱢ ᱦᱳᱭᱳᱜ ᱜᱮᱭᱟ ᱡᱟᱹᱥᱛᱤ ᱠᱟᱭᱛᱮ᱾ ᱩᱲᱟᱜ ᱦᱚᱲ ᱴᱷᱮᱡ ᱦᱚᱸ ᱟᱨ ᱡᱟᱦᱟᱸ ᱵᱟᱭᱨᱮ ᱠᱚᱡᱨᱮ ᱠᱤᱪᱷᱩ ᱦᱚᱲ ᱠᱚ ᱦᱮᱱᱟᱜ ᱠᱚᱣᱟ, ᱡᱟᱦᱟᱸ ᱥᱚᱨᱠᱟᱨ ᱠᱚ ᱢᱮᱛᱟᱜ ᱠᱟᱱᱟ ᱩᱱᱠᱩ ᱴᱟᱜ ᱫᱚ ᱦᱤᱥᱟᱹᱵ ᱫᱚ ᱠᱷᱚᱠᱚᱭ ᱫᱚ ᱠᱷᱚᱭ ᱫᱟᱠᱚ ᱪᱤᱠᱟ ᱞᱤᱠᱟᱛᱮ ᱠᱟᱢᱟᱣ ᱦᱩᱭᱩᱜ ᱠᱟᱱᱟ ᱡᱟᱦᱟᱸ ᱴᱮᱠᱥ ᱠᱚ ᱢᱮᱛᱟᱜ ᱜᱤᱭᱟ᱾
ᱟᱪᱪᱷᱟ᱾
ᱮᱸ ᱚᱱᱟ ᱠᱚᱫᱚ ᱠᱟᱴᱟᱜ ᱜᱮᱭᱟ ᱛᱚ ᱟᱫᱚ ᱚᱱᱠᱟᱱᱟᱜ ᱜᱮ ᱯᱟᱸᱡᱟᱭᱮᱫᱟ ᱡᱟᱦᱟᱸ ᱨᱮ ᱠᱚᱢ ᱯᱩᱭᱥᱟ ᱛᱮ ᱠᱷᱩᱞᱟᱹᱣ ᱜᱟᱱᱚᱜᱼᱟ ᱡᱟᱦᱟᱸ ᱴᱮᱠᱥ ᱦᱚᱸ ᱥᱚᱨᱠᱟᱨ ᱠᱚᱢ ᱮᱢ ᱜᱟᱱᱚᱜᱼᱟ ᱚᱱᱠᱟᱱᱟᱜ ᱤᱧ ᱯᱟᱸᱡᱟᱭᱮᱫᱟ ᱵᱤᱡᱽᱱᱮᱥ ᱠᱚ᱾
ᱟᱪᱪᱷᱟ ᱟᱪᱪᱷᱟ᱾ ᱚᱱᱮ ᱛᱚ ᱢᱚᱥᱞᱟ ᱯᱤᱥᱚᱹᱣ ᱡᱟᱦᱟᱸ ᱫᱚᱠᱟᱱ ᱢᱮᱱᱟᱜ ᱠᱚ ᱫᱚ ᱚᱱᱟ ᱠᱚ ᱫᱚ ᱴᱮᱠᱥ ᱵᱟᱝ ᱞᱟᱜᱟᱜ ᱜᱮᱭᱟ ᱦᱳᱭ ᱥᱮ᱾
ᱦᱮᱸ ᱦᱮᱸ ᱩᱱᱟ ᱫᱚ ᱠᱚᱢ ᱮᱠᱫᱚᱢ ᱞᱟᱛᱟᱨ ᱞᱮᱵᱮᱞ ᱨᱮᱱᱟᱜ ᱠᱟᱱᱟ ᱛᱚ ᱱᱚᱣᱟ ᱠᱚ ᱫᱚ᱾
ᱦᱳᱭ ᱟᱫᱚ ᱡᱚᱢᱤ ᱨᱮ ᱱᱤᱡᱮᱨᱟᱜ ᱫᱚ ᱡᱷᱚᱛᱚ ᱜᱮ ᱛᱟᱦᱮᱱ ᱛᱟᱵᱤᱱᱟ ᱥᱩᱫᱩ ᱚᱱᱟ ᱢᱮᱥᱤᱱ ᱠᱚᱵᱤᱱ ᱠᱤᱨᱤᱧ ᱞᱮᱠᱷᱟᱱ ᱜᱮ ᱟᱨ ᱠᱟᱨᱮᱱᱴ ᱫᱚᱵᱤᱱ ᱦᱟ ᱛᱟᱣ ᱞᱮᱠᱷᱟᱱ ᱜᱮ ᱢᱤᱫᱟᱝ ᱢᱤᱴᱟᱨ ᱞᱟᱜᱟᱣ ᱞᱮᱠᱷᱟᱱ ᱜᱮ ᱛᱚ ᱟᱵᱤᱱ ᱫᱚ ᱡᱤᱭᱚᱱ ᱵᱷᱳᱨ ᱫᱚ ᱟᱫᱚ ᱴᱟᱠᱟ ᱠᱟᱹᱣᱰᱤ ᱠᱚᱨᱮᱱᱟᱜ ᱫᱚ ᱟᱱᱟᱴ ᱵᱟᱝ ᱦᱳᱭᱳᱜ ᱦᱳᱭ ᱛᱚ ᱵᱟᱝ ᱦᱩᱭᱩᱜ ᱛᱟᱵᱤᱱᱟ ᱟᱱᱤᱡ᱾ ᱡᱟ ᱞᱤᱧ ᱢᱚᱱᱮᱭᱟ ᱵᱩᱡ ᱫᱟᱵᱤᱱ?
ᱚᱱᱟᱜᱮ ᱢᱟᱱᱮ ᱚᱱᱮ ᱚᱱᱟᱜᱮ ᱠᱷᱩᱞᱟᱹᱣ ᱞᱮᱠᱟ ᱵᱷᱟᱜᱮ ᱦᱩᱭᱩᱜᱼᱟ ᱟᱫᱚ ᱢᱮᱫᱴᱮᱱ ᱜᱮ ᱯᱳᱭᱞᱳ ᱯᱳᱭᱞᱳ ᱛᱚ ᱟᱫᱚ ᱢᱚᱥᱞᱟ ᱯᱟᱟᱹᱛᱤ ᱡᱟᱸᱦᱟ ᱪᱟᱢᱟᱞ ᱠᱚ ᱢᱮᱛᱟᱜ ᱜᱮᱭᱟ ᱚᱱᱟ ᱠᱚᱫᱚ ᱠᱟᱴᱤᱡ ᱥᱚᱱᱫᱚᱱᱚ ᱦᱩᱭᱩᱜᱼᱟ ᱵᱩᱡᱽ ᱟᱫᱚ ᱵᱟᱰᱟᱭ ᱫᱚ ᱵᱟᱹᱱᱩᱜ ᱟᱛᱚ ᱡᱷᱚᱛᱚ ᱨᱮ ᱫᱚ ᱟᱵᱤᱱᱟᱜ ᱵᱟᱰᱟᱭ ᱦᱮᱱᱟᱜ ᱟ ᱥᱮ
ᱦᱮᱸ ᱜᱚᱝᱠᱮ ᱵᱟᱰᱟᱭ ᱫᱚ ᱢᱮᱱᱟᱜ ᱜᱮᱭᱟ ᱵᱟᱝ ᱟᱫᱚ ᱚᱱᱠᱟᱱ ᱦᱚᱲ ᱥᱟᱶ ᱦᱚᱸ ᱢᱮᱥᱟ ᱦᱩᱭᱩᱜ ᱜᱮᱭᱟ ᱦᱭᱥᱮ ᱟᱫᱚ ᱩᱱᱠᱩ ᱡᱩᱫᱤ ᱦᱳᱭ ᱚᱠᱟ ᱚᱠᱟ ᱡᱩᱫᱤ ᱡᱩᱫᱤ ᱵᱤᱱ ᱞᱟᱹᱭ ᱠᱷᱟᱱ ᱡᱮ ᱟᱹᱞᱤᱧ ᱱᱚᱣᱟ ᱜᱮᱞᱤᱧ ᱠᱷᱩᱞᱚᱣᱟ ᱦᱚᱭᱛᱚ ᱛᱚᱵᱮ ᱠᱷᱟᱱ ᱟᱹᱞᱤᱧ ᱞᱤᱧ ᱨᱚᱯᱚᱲ ᱩᱱᱠᱩ ᱠᱚ ᱥᱟᱶ ᱛᱮ ᱡᱮ ᱚᱠᱟᱞ ᱞᱮᱠᱟ ᱵᱷᱵᱛᱮ ᱡᱩᱫᱤ ᱠᱚᱨᱟᱣ ᱞᱮᱠᱷᱟᱱ ᱱᱚᱣᱟ ᱠᱚ ᱜᱟᱱᱚᱜ ᱛᱟᱹᱟᱞᱤᱧᱟ ᱥᱮ ᱟᱢᱫᱟᱱᱤ ᱦᱩᱭᱩᱜ ᱛᱟᱹᱞᱤᱧᱟ ᱵᱩᱡ ᱫᱟᱵᱤᱱ ᱛᱚᱞᱟᱥ ᱠᱚ ᱚᱠᱟ ᱨᱮ ᱠᱚ ᱧᱟᱢᱚᱜᱼᱟ ᱵᱩᱡᱽ ᱫᱟ ᱵᱤᱱ
ᱮᱠᱫᱚᱢ ᱜᱮ
ᱦᱳᱭ ᱦᱳᱭ ᱟᱨ ᱥᱚᱛᱛᱤ ᱠᱟᱛᱷᱟ ᱵᱚᱞᱛᱮ ᱱᱚᱝᱠᱟᱱ ᱫᱚᱠᱟᱱ ᱠᱚᱨᱮ ᱥᱮ ᱢᱚᱥᱞᱟ ᱯᱤᱥ ᱫᱚᱠᱟᱱ ᱠᱚᱨᱮᱱᱟᱜ ᱫᱚ ᱠᱚᱢᱯᱤᱴᱤᱥᱚᱱ ᱫᱚ ᱢᱟᱨᱠᱮᱴ ᱨᱮ ᱫᱚ ᱵᱟᱪᱩᱜᱼᱟ ᱟᱱᱟ
ᱦᱮᱸ ᱮᱠᱫᱚᱢ ᱱᱤᱛᱚᱜ ᱫᱚ ᱡᱟᱸᱦᱟ ᱧᱮᱞ ᱫᱤᱧ ᱟᱞᱮ ᱥᱮᱫ ᱢᱤᱫᱴᱟᱝ ᱵᱟᱡᱟᱨ ᱦᱮᱱᱟᱜ ᱟᱞᱮ ᱟ ᱟᱹᱛᱩ ᱠᱚᱨᱮᱜ ᱜᱮ
ᱦᱳᱭ ᱦᱳᱭ
ᱪᱮᱫ ᱫᱩᱠᱟᱱ ᱦᱮᱱᱟᱜᱼᱟ ᱟᱫᱚ ᱩᱱᱠᱤᱱ ᱮᱠᱫᱚᱢ ᱠᱚᱢᱯᱤᱴᱤᱥᱮᱱ ᱜᱮ ᱵᱟᱹᱱᱩᱜᱼᱟ ᱟᱫᱚ ᱚᱠᱚᱭ ᱵᱟᱨᱭᱟ ᱫᱚᱠᱟᱱ ᱵᱟᱝ ᱫᱚ ᱚᱠᱚᱭᱴᱟᱜ ᱠᱟᱹᱴᱤᱡ ᱵᱷᱟᱜᱮ ᱵᱮᱵᱚᱦᱟᱨ ᱜᱮᱭᱟᱭ ᱥᱮ ᱵᱷᱟᱜᱮ ᱧᱮᱞ ᱡᱚᱝᱚᱜ ᱦᱮᱱᱟᱜ ᱩᱱᱠᱩ ᱴᱷᱮᱱ ᱜᱮ ᱪᱟᱞᱟᱜ ᱜᱮᱭᱟ ᱠᱤᱱᱛᱩ ᱵᱟᱭᱨᱟᱜ ᱨᱮᱭᱟᱜ ᱥᱮᱢ ᱵᱷᱤᱨ ᱜᱮ ᱛᱟᱸᱦᱮᱱ ᱜᱮᱭᱟ ᱦᱩᱸ ᱟᱫᱚ ᱚᱱᱟ ᱠᱷᱟᱹᱛᱤᱨ ᱛᱮ ᱦᱮᱸ ᱚᱱᱟ ᱠᱷᱟᱹᱛᱤᱨ ᱛᱮ ᱠᱟᱹᱴᱤᱡ ᱤᱧ ᱪᱤᱱᱛᱟᱹ ᱵᱷᱟᱵᱽᱱᱟᱭ ᱠᱮᱭᱟ ᱟᱢᱟᱜ ᱠᱟᱛᱷᱟ ᱫᱤᱭᱮ ᱠᱟᱹᱴᱤᱡ ᱚᱱᱟ ᱫᱚ ᱦᱩᱭᱩᱜ ᱠᱟᱱ ᱫᱚ ᱠᱟᱹᱴᱤᱡ ᱠᱚᱢᱯᱤᱴᱤᱥᱮᱱ ᱦᱚᱸ ᱠᱚᱢ ᱜᱮᱭᱟ
ᱦᱳᱭ ᱦᱳᱭ
ᱛᱟᱝ ᱟᱹᱰᱤ ᱜᱟᱱ ᱜᱮ
ᱦᱮᱸ ᱟᱨ ᱥᱟᱹᱛᱛᱤ ᱠᱟᱛᱷᱟ ᱵᱚᱞᱛᱮ ᱱᱮᱛᱟᱨ ᱢᱟ ᱟᱫᱚ ᱦᱚᱲ ᱫᱚ ᱡᱟᱸᱦᱟ ᱡᱟᱸᱦᱟ ᱚᱨᱤᱡᱤᱱᱟᱞ ᱡᱤᱱᱤᱥ ᱠᱚ ᱚᱱᱟ ᱜᱮ ᱛᱟᱨᱢᱚᱱᱮ ᱢᱮᱫ ᱥᱟᱢᱟᱱ ᱨᱮᱠᱚ ᱯᱤᱥᱚᱣᱟᱥ ᱮᱜ ᱚᱱᱠᱟᱱᱟᱜ ᱡᱤᱱᱤᱥ ᱫᱚ ᱚᱠᱚᱭ ᱦᱚᱸ ᱦᱟᱛᱟᱣ ᱵᱟᱭ ᱠᱩᱥᱤᱭᱟᱜᱼᱟ ᱡᱮᱢᱚᱱᱠᱤ ᱯᱮᱠᱮᱴ ᱠᱚᱨᱮ ᱫᱚ ᱟᱹᱰᱤ ᱜᱟᱱ ᱵᱷᱮᱡᱟᱞ ᱠᱚ ᱵᱮᱣ ᱮᱫᱟ ᱱᱮᱛᱟᱨ ᱢᱟ ᱦᱮᱸ ᱥᱮ ᱛᱟᱨ ᱢᱟᱱᱮ ᱛᱤᱥ ᱠᱚᱨᱮᱜ ᱟᱵᱟᱨ ᱮᱠᱥᱯᱟᱭᱟᱨ ᱠᱟᱱᱟ ᱚᱱᱠᱟᱱᱜ ᱰᱮᱴ ᱠᱚ ᱯᱮᱠᱮᱴ ᱠᱚᱨᱮᱜ ᱠᱚ ᱟᱹᱠᱷᱨᱤᱧ ᱫᱟ ᱫᱚᱠᱟᱱ ᱠᱚᱨᱮᱜ ᱠᱚ ᱟᱫᱚ ᱵᱩᱡᱽ ᱫᱟᱵᱤᱱ ᱛᱚ ᱚᱱᱟᱛᱜᱮ ᱚᱱᱟ ᱠᱟᱛᱮᱜ ᱜᱮ ᱚᱱᱟ ᱢᱟᱨᱠᱮᱴ ᱨᱮᱱᱟᱜ ᱫᱚ ᱚᱱᱟ ᱡᱟᱸᱦᱟ ᱢᱚᱥᱽᱞᱟ ᱯᱷᱟᱥᱤ ᱫᱚᱠᱟᱱ ᱠᱷᱚᱱ ᱠᱚᱢᱯᱤᱴᱤᱥᱚᱱ ᱜᱮ ᱢᱮᱱ ᱞᱮᱠᱷᱟᱱ ᱫᱚ ᱵᱟᱹᱪᱩᱜ ᱟᱱᱟ
ᱦᱮᱸ ᱮᱠᱫᱚᱢ
ᱦᱳᱭ
ᱱᱮᱛᱟᱨ ᱢᱟ ᱟᱭᱢᱟ ᱡᱤᱱᱤᱥ ᱨᱮᱜᱮ ᱵᱷᱮᱡᱟᱞ ᱫᱚ ᱦᱩᱭᱮᱱᱟ ᱯᱮᱠᱮᱴ ᱡᱤᱱᱤᱥ ᱨᱮ
ᱦᱮᱸ ᱢᱟ ᱱᱚᱣᱟ ᱦᱚᱸ ᱠᱟᱛᱷᱟ ᱠᱟᱱ ᱜᱮᱭᱟ
ᱛᱟᱞᱮ ᱟᱹᱵᱤᱱ ᱫᱚ ᱱᱤᱛᱚᱜᱜ ᱫᱚ ᱡᱟᱦᱟᱱᱟᱜ ᱵᱮᱵᱽᱥᱟ ᱵᱟᱹᱱᱤᱡᱽ ᱵᱤᱱ ᱟᱬᱜᱚ ᱠᱟᱱᱟ ᱥᱮ?
ᱵᱟᱝᱼᱟ ᱵᱮᱵᱽᱥᱟ ᱵᱟᱱᱤᱡᱽ ᱫᱚ ᱮᱠᱷᱚᱱᱳ ᱠᱟᱹᱣᱰᱤ ᱠᱚᱸᱦᱚ ᱡᱚᱜᱟᱲ ᱵᱟᱝ ᱦᱩᱭ ᱠᱟᱱᱟ ᱥᱟᱶ ᱛᱮ ᱟᱫᱚ ᱚᱱᱠᱟᱱᱟᱜ ᱠᱚᱱᱚ ᱪᱤᱱᱛᱛᱟ ᱵᱷᱟᱵᱽᱱᱟ ᱠᱚᱫᱟ ᱮᱠᱷᱚᱱᱚ ᱟᱜᱩ ᱵᱟᱝ ᱦᱩᱭ ᱠᱟᱱᱟ ᱦᱚᱭ ᱥᱮ ᱟᱫᱚ ᱪᱟᱥ-ᱵᱟᱥ ᱠᱚ ᱢᱮᱱᱟᱜ-ᱟ ᱦᱳᱭ ᱥᱮ ᱟᱫᱚ ᱪᱟᱥ ᱵᱟᱥ ᱠᱚ ᱜᱮ ᱮᱠᱟᱞ ᱧᱮᱞ ᱦᱩᱭᱩᱜ ᱠᱟᱱᱟ ᱵᱩᱡᱽ ᱫᱟᱹᱵᱤᱡ ᱟᱫᱚ ᱦᱚᱭᱛᱚ ᱪᱟᱥ-ᱵᱟᱥ ᱡᱩᱫᱤ ᱠᱤᱪᱷᱩ ᱜᱟᱱ ᱡᱩᱫᱤ ᱠᱤᱪᱷᱩ ᱜᱟᱱ ᱠᱟᱣᱰᱤ ᱞᱤᱧ ᱟᱨᱡᱟᱣ ᱫᱟᱲᱮᱭᱟᱜ ᱠᱷᱟᱱ ᱛᱚᱵᱮ ᱠᱷᱟᱱ ᱡᱟ ᱜᱮᱞᱤᱝ ᱠᱷᱳᱩᱞᱣ ᱠᱷᱟᱱ ᱵᱮᱵᱥᱟ ᱦᱩᱰᱤᱧ ᱧᱚᱜᱟᱜ ᱵᱩᱡᱽ ᱫᱟᱵᱤᱱ ᱛᱚ ᱟᱫᱚ ᱥᱟᱥᱛᱮ ᱚᱱᱟ ᱵᱮᱵᱽᱥᱟ ᱜᱮᱞᱤᱧ ᱢᱟᱲᱟᱝᱟ ᱵᱟᱝ ᱫᱚ ᱵᱟᱝ ᱵᱩᱡ ᱫᱟᱹᱵᱤᱱ
ᱦᱮᱸ ᱱᱚᱣᱟ ᱫᱚ ᱵᱷᱟᱜᱮ ᱠᱟᱛᱷᱟ ᱱᱚᱣᱟ ᱫᱚ ᱟᱫᱚ ᱱᱮᱛᱟᱨ ᱫᱚ ᱢᱤᱫᱴᱮᱱ ᱜᱮ ᱟᱨ ᱠᱤ ᱮ ᱡᱟᱸᱦᱟ ᱥᱚᱢᱚᱥᱥᱟ ᱧᱮᱞᱚᱜ ᱠᱟᱱᱟ ᱫᱟᱜ ᱨᱮᱱᱟᱜ ᱡᱟᱸᱦᱟ ᱥᱮᱨᱢᱟ ᱫᱟᱜ ᱚᱱᱟ ᱜᱮ ᱟᱨ ᱟᱰᱤ ᱥᱚᱢᱚᱥᱥᱟᱭ ᱫᱟᱭ ᱡᱮᱢᱚᱱ ᱦᱩᱲᱩ ᱨᱮ ᱦᱩᱲᱩ ᱰᱩᱵᱩᱭ ᱜᱚᱫᱟᱭ ᱚᱱᱟ ᱟᱞᱩ ᱦᱚᱸ ᱰᱩᱵᱩᱫ ᱜᱚᱫ ᱫᱟᱭ ᱟᱫᱚ ᱚᱱᱟ ᱠᱷᱟᱹᱛᱤᱨ ᱛᱮ ᱪᱟᱥ-ᱵᱟᱥ ᱦᱚᱸ ᱟᱹᱰᱤ ᱜᱷᱴᱛᱤ ᱯᱟᱲᱟᱜᱼᱟ ᱠᱟᱱᱟ᱾
ᱦᱮᱸᱛᱚ᱾
ᱟᱫᱚ ᱞᱟᱦᱟᱱ ᱥᱮᱨᱢᱟ ᱫᱚ ᱟᱞᱮᱭᱟᱜ ᱫᱚ ᱪᱟᱥ ᱫᱚ ᱦᱩᱭ ᱞᱮᱱᱟ ᱟᱹᱞᱩ ᱡᱷᱚᱛᱚ ᱜᱮᱛᱚ ᱰᱩᱵᱩᱡ ᱪᱟᱵᱟᱭᱮᱱᱟ ᱟᱹᱰᱤ ᱜᱟᱱ ᱜᱮ ᱥᱮᱭᱟᱭᱱᱟ᱾
ᱦᱮᱸ ᱥᱟᱱᱟᱢ ᱦᱚᱲ ᱜᱮ ᱚᱱᱠᱟ ᱜᱮ ᱦᱩᱭ ᱠᱟᱱᱟ ᱵᱩᱡ ᱫᱟᱹᱵᱤᱱ᱾
ᱦᱩᱸ ᱟᱫᱚ ᱚᱝᱠᱟ ᱞᱮᱠᱷᱟ ᱫᱚ ᱪᱟᱥ ᱫᱚ ᱟᱹᱰᱤ ᱜᱮ ᱜᱷᱟᱹᱲᱛᱤ ᱯᱟᱲᱟᱜᱼᱟ ᱩᱱᱟᱹᱜ ᱫᱚ ᱵᱟᱝ ᱜᱟᱱᱚᱜᱼᱟ ᱡᱟᱦᱟᱸ ᱮᱢᱱᱤ ᱦᱚᱲ ᱫᱚ ᱚᱱᱟ ᱫᱚ ᱮᱠᱟᱞ ᱜᱮᱛᱚ ᱵᱟᱠᱚ ᱫᱟᱲᱮᱭᱟᱜᱼᱟ᱾
ᱵᱟᱝ ᱵᱟᱝ ᱡᱟᱦᱟᱸᱭ ᱡᱚᱢ ᱧᱩ ᱞᱟᱹᱜᱤᱫ ᱠᱚ ᱫᱚᱦᱚ ᱵᱟᱲᱮᱫᱟ ᱦᱚᱲ ᱠᱚ ᱨᱚᱦᱚᱭ ᱟᱞᱤ ᱠᱚ ᱨᱚᱦᱚᱭ ᱫᱟ ᱠᱚ ᱩᱝᱠᱩᱣᱟᱜ ᱛᱚ ᱠᱟᱨᱚᱱ ᱜᱮ ᱵᱟᱝ ᱜᱟᱱᱚᱜ ᱛᱟᱠᱚᱣᱟ ᱵᱟᱝ᱾
ᱮᱠᱫᱚᱢ ᱩᱱᱠᱩᱭᱟᱜ ᱫᱚ ᱠᱷᱟᱹᱞᱤ ᱟᱢ ᱠᱚᱢ ᱦᱚᱲ ᱥᱮ ᱜᱩᱰᱤ ᱯᱷᱚᱞ ᱞᱮᱜᱟ ᱜᱮ ᱢᱚᱱᱮ ᱫᱚ ᱵᱟᱝᱼᱟ᱾
ᱦᱳᱭ᱾ ᱟᱫᱚ ᱩᱝᱠᱩ ᱫᱚ ᱛᱟᱵᱚᱱᱟ ᱞᱳᱱ ᱠᱚᱠᱚ ᱦᱟᱛᱟᱣᱟᱠᱚ ᱪᱟᱥ-ᱵᱟᱥ ᱫᱟ ᱵᱩᱡ ᱫᱟᱹᱵᱤᱱ ᱫᱚ ᱾ ᱟᱵᱟᱨ ᱚᱱᱟ ᱡᱚᱫᱤ ᱚᱠᱟ ᱞᱟᱦᱟ ᱥᱮᱨᱢᱟ ᱞᱮᱠᱟ ᱡᱩᱫᱤ ᱱᱤᱭᱟᱹ ᱥᱮᱨᱢᱟ ᱡᱩᱫᱤ ᱚᱱᱠᱮ ᱟᱱᱟᱴ ᱯᱟᱲᱟᱜ ᱢᱟ ᱠᱷᱟᱱ ᱛᱚᱵᱮ ᱠᱷᱟᱱ ᱥᱟᱱᱟᱢ ᱦᱚᱲ ᱡᱟᱦᱟᱸᱭ ᱠᱚ ᱪᱟᱥ-ᱵᱟᱥ ᱮᱫᱟ ᱩᱱᱠᱩ ᱫᱚ ᱟᱫᱚ ᱦᱚᱭᱛᱳ ᱠᱷᱮᱛ ᱵᱳᱫ ᱠᱚ ᱢᱟᱱᱮ ᱟᱹᱠᱷᱨᱤᱧ ᱛᱮᱜᱮ ᱦᱳᱭᱳᱜ ᱛᱟᱠᱚᱣᱟ᱾
ᱮᱠᱫᱚᱢ ᱟᱫᱚ ᱱᱮᱛᱟᱨ ᱢᱟ ᱫᱚ ᱪᱟᱨᱟ ᱦᱚᱸᱛᱚ ᱵᱟᱝ ᱧᱟᱢᱚᱜ ᱠᱟᱱᱟ ᱡᱟᱦᱟᱸ ᱟᱞᱩ ᱪᱟᱨᱟ ᱠᱚ ᱢᱮᱛᱟᱜ ᱜᱮᱭᱟ᱾ ᱠᱷᱟᱥ ᱟᱹᱞᱩ ᱠᱚ ᱡᱟᱦᱟᱸ ᱠᱚ ᱢᱮᱛᱟᱜ ᱜᱮᱭᱟ ᱚᱱᱟ ᱦᱚᱸᱛᱚ ᱱᱮᱛᱟᱨ ᱢᱟᱴ ᱟᱰᱤ ᱫᱟᱢ ᱟᱠᱟᱱᱟ ᱢᱤᱫ ᱵᱚᱥᱛᱟ ᱜᱮ ᱡᱮᱱᱚ ᱯᱮ ᱦᱟᱡᱟᱨ ᱴᱟᱠᱟ ᱛᱮᱜᱮ ᱚᱝᱠᱟ᱾
ᱦᱮᱸ ᱚᱝᱠᱟ ᱫᱟᱢᱚᱠ ᱟ ᱜᱚᱝᱠᱮ ᱫᱟᱢᱚᱡᱟ ᱵᱩᱡ ᱫᱟᱹᱵᱤᱱ ᱾ ᱦᱳᱭ ᱞᱟᱦᱟ ᱵᱟᱨ ᱛᱚ ᱥᱮᱨᱚᱢ ᱛᱚ ᱟᱞᱩ ᱚᱠᱚᱭ ᱚᱠᱚᱭ ᱧᱟᱢ ᱠᱟᱫᱟ ᱵᱩᱡ ᱛᱟᱵᱮᱱ ᱧᱟᱢ ᱠᱟᱜ ᱠᱷᱟᱱ ᱟᱹᱠᱷᱨᱤᱧ ᱦᱚᱸ ᱵᱟᱠᱚ ᱫᱟᱲᱮ ᱠᱟᱫᱟ ᱥᱮ ᱟᱨ ᱟᱞᱚ ᱠᱚᱦᱚᱸ ᱰᱩᱵᱩᱡ ᱞᱮᱱᱟ ᱟᱢᱫᱟᱜᱟᱱ ᱜᱮ ᱞᱟᱦᱟ ᱥᱮᱫᱢᱟ ᱫᱟᱜ ᱠᱟᱫᱟᱭ ᱵᱚᱞᱮ ᱵᱩᱡ ᱫᱟᱹᱵᱤᱱ ᱛᱚ᱾
ᱮᱠᱫᱚᱢ
ᱚᱝᱠᱟᱱᱟᱜ ᱛᱮᱦᱚᱸ ᱦᱳᱭᱳᱜ ᱜᱤᱭᱟ᱾ ᱟᱫᱚ ᱞᱟᱹᱭᱫᱟᱞᱤᱧ ᱚᱱᱟ ᱡᱩᱚᱫᱤ ᱵᱮᱤᱱ ᱠᱷᱩᱞᱟᱹᱣ ᱠᱷᱟᱱ ᱛᱚ ᱚᱱᱟ ᱡᱟᱦᱟᱸ ᱢᱚᱥᱞᱟ ᱯᱷᱚᱥᱟ ᱫᱚᱠᱟᱱ ᱵᱮᱱ ᱠᱷᱩᱞᱟᱹᱣ ᱞᱮᱠᱷᱟᱱ ᱟᱹᱞᱤᱟᱜ ᱢᱚᱛ ᱛᱮᱫᱚ ᱞᱟᱹᱭᱟᱭ ᱡᱮ ᱦᱮᱸ ᱥᱟᱹᱨᱤᱜᱮ ᱟᱹᱰᱤ ᱟᱢᱫᱟᱱᱤᱭᱟᱜ ᱥᱟᱶᱛᱮ ᱞᱟᱵᱷ ᱦᱚᱸ ᱞᱟᱵᱷ ᱢᱮᱱᱟᱜᱼᱟ ᱵᱩᱡ ᱫᱟᱢ᱾